ᱜᱚᱝᱠᱮ᱾
ᱦᱳᱭ ᱜᱚᱝᱠᱮ, ᱡᱚᱦᱟᱨ ᱜᱮ᱾
ᱦᱳᱭ, ᱜᱚᱝᱠᱮ ᱱᱟᱯᱟᱭ ᱵᱟᱲᱟ ᱜᱮᱛᱚ?
ᱦᱳᱭ ᱜᱚᱝᱠᱮ, ᱱᱤᱛᱳ ᱫᱚ ᱱᱤᱭᱟᱹ ᱚᱠᱛᱚ ᱫᱚ ᱪᱟᱸᱫᱚ ᱵᱚᱸᱜᱟᱣᱟᱜ ᱫᱟᱭᱟ ᱫᱩᱞᱟᱹᱲ ᱛᱮ ᱟᱹᱰᱤ ᱱᱟᱯᱟᱭ ᱜᱮ ᱢᱮᱱᱟᱜ-ᱟ᱾ ᱟᱠᱟᱫ ᱞᱤᱧᱟ ᱟᱨ ᱜᱷᱟᱨᱚᱡᱽ ᱠᱚᱨᱮᱱ ᱦᱚᱸ ᱱᱟᱯᱟᱭ ᱜᱮ ᱢᱮᱱᱟᱜ ᱟᱠᱟᱫ ᱠᱚᱣᱟ᱾
ᱟᱪᱪᱷᱟ, ᱜᱚᱝᱠᱮ ᱟᱹᱞᱤᱧ ᱦᱚᱸ ᱱᱟᱯᱟᱭ ᱜᱮ ᱱᱤᱭᱟᱹ ᱜᱷᱟᱹᱲᱤᱡ ᱫᱚ᱾
ᱦᱳᱭ ᱦᱳᱭ, ᱛᱟᱦᱮᱞᱮ ᱠᱷᱟᱱ ᱥᱮ ᱱᱟᱯᱟᱭ ᱜᱮ᱾
ᱦᱳᱭ᱾
ᱛᱟᱞᱦᱮ ᱜᱚᱝᱠᱮ, ᱟᱯᱮ ᱥᱮᱫ ᱫᱚ ᱚᱠᱟ ᱞᱮᱠᱟ ᱫᱟᱜ ᱡᱟᱨᱤ ᱠᱚ ᱦᱩᱭᱩᱜ ᱠᱟᱱᱟ?
ᱦᱮᱸ, ᱱᱤᱛ ᱦᱚᱸᱭ ᱫᱟᱜᱮᱫ ᱜᱮᱭᱟ ᱜᱚᱝᱠᱮ, ᱟᱞᱮ ᱥᱮᱫ ᱫᱚ ᱫᱚᱢᱮ ᱜᱮ ᱫᱟᱜ
ᱦᱮᱸ, ᱫᱟᱜ ᱫᱟᱭ ᱱᱤᱛᱚ ᱦᱚᱸ?
ᱦᱳᱭ ᱜᱚᱝᱠᱮ᱾
ᱦᱳᱭ ᱜᱚᱝᱠᱮ ᱟᱞᱮ ᱥᱮᱫ ᱫᱚ ᱢᱟ ᱱᱤᱛᱚᱜ ᱫᱚ ᱥᱤᱛᱩᱝ ᱠᱟᱜ᱾
ᱟᱞᱮ ᱥᱮᱫ ᱫᱚ ᱫᱟᱜ ᱮᱫᱟ ᱜᱚᱝᱠᱮ ᱱᱤᱛᱚᱜ ᱦᱚᱸ᱾ ᱦᱳᱭ, ᱟᱫᱚ ᱚᱝᱠᱟ ᱫᱚ ᱫᱚᱢᱮ ᱰᱷᱮᱨ ᱫᱚ ᱵᱟᱝᱟ ᱦᱟᱸᱜ ᱠᱟᱹᱴᱤᱡ ᱠᱟᱹᱴᱤᱡ ᱮ ᱫᱟᱜ ᱮᱫᱟᱭ᱾
ᱛᱟᱦᱞᱮ ᱜᱚᱝᱠᱮ, ᱟᱯᱮ ᱥᱮᱫ ᱫᱚ ᱫᱟᱜ ᱡᱟᱹᱲᱤ ᱦᱩᱭᱩᱜ ᱠᱷᱟᱱ ᱫᱚ ᱜᱚᱝᱠᱮ ᱮ ᱪᱟᱥᱵᱟᱥ ᱠᱚᱫᱚ ᱨᱟᱠᱟᱵ ᱮᱱ ᱛᱟᱯᱮᱭᱟ ᱛᱚ?
ᱦᱮᱸ ᱯᱩᱨᱟᱹᱣ ᱠᱟᱜ-ᱟ ᱞᱮ ᱟᱞᱮ ᱫᱚ᱾
ᱚ ᱜᱚᱝᱠᱮ ᱟᱹᱰᱤ ᱱᱟᱯᱟᱭ ᱠᱟᱛᱷᱟ ᱜᱚᱝᱠᱮ, ᱟᱞᱮ ᱥᱮᱫ ᱜᱮ ᱛᱤᱥ ᱞᱮ ᱮᱦᱚᱵᱟ ᱜᱚᱝᱠᱮ ᱟᱞᱮ ᱥᱮᱫ ᱫᱚ ᱫᱤᱱᱟᱹᱢᱮ ᱥᱤᱛᱳᱝ ᱮᱫᱟ᱾
ᱜᱚᱝᱠᱮ ᱚᱦᱚᱜ ᱜᱮ ᱟᱣᱨᱤ ᱮᱦᱚᱵᱚᱜ-ᱟ?
ᱵᱟᱝ ᱜᱚᱝᱠᱮ, ᱟᱞᱮ ᱫᱤᱥᱚᱢ ᱫᱚ ᱫᱟᱜ ᱜᱮ ᱵᱟᱝ ᱵᱟᱱᱩᱜ-ᱟ ᱜᱚᱝᱠᱮ᱾
ᱟᱫᱚ ᱛᱟᱦᱚᱞᱮ ᱟᱣᱨᱤ ᱮᱦᱚᱵᱚᱜ ᱠᱷᱟᱱ ᱫᱚ ᱢᱩᱪᱟᱹᱫ ᱫᱚ ᱦᱟᱜ ᱛᱤᱥ ᱪᱚᱝ?
ᱦᱚᱸ ᱜᱚᱝᱠᱮ, ᱟᱫᱚ ᱟᱞᱚᱵᱤᱱ ᱞᱟᱹᱭᱟ ᱟᱰᱤ ᱫᱩᱠ ᱨᱮᱱᱟᱜ ᱠᱟ ᱠᱛᱷᱟ ᱠᱟᱱᱟ ᱱᱚᱣᱟ ᱫᱚ ᱦᱮᱸ ᱦᱳᱭ ᱦᱳᱭ ᱾ ᱦᱳᱭ ᱦᱳᱭ ᱦᱳᱭ ᱦᱳᱭ, ᱨᱮᱸᱜᱮᱡ ᱦᱚᱲ ᱠᱟᱱᱟ ᱵᱚᱱ ᱥᱮ ᱜᱚᱝᱠᱮ ᱟᱵᱚ ᱫᱚ᱾ ᱪᱟᱥ ᱵᱟᱝᱠᱷᱟᱱ ᱫᱚ ᱵᱟᱝ ᱪᱟᱞᱟᱜ ᱛᱟᱵᱚᱱᱟ ᱥᱮ, ᱦᱳᱭ ᱦᱳᱭ᱾
ᱟᱫᱚ ᱜᱚᱝᱠᱮ ᱛᱟᱦᱚᱞᱮ ᱟᱹᱣᱨᱤ ᱵᱤᱱ ᱮᱦᱚᱵᱟ ᱢᱤᱫ ᱜᱟᱹᱪᱷᱤ ᱦᱚᱸ ᱟᱹᱣᱨᱤᱭᱟᱜ-ᱟ?
ᱵᱟᱝ ᱵᱟᱝ ᱵᱟᱝ ᱵᱟᱝ᱾
ᱟᱹᱞᱤᱧ ᱫᱩᱞᱤᱧ ᱢᱩᱪᱟᱹᱫ ᱠᱮᱜ-ᱟ ᱮᱱᱠᱷᱟᱱ᱾
ᱟ ᱜᱚᱝᱜᱮ, ᱛᱟᱦᱚᱞᱮ ᱟᱹᱰᱤ ᱱᱟᱯᱟᱭ ᱠᱟᱛᱷᱟ, ᱟᱹᱵᱤᱱ ᱜᱮ ᱛᱟᱦᱚᱞᱮ ᱪᱟᱸᱫᱳ ᱵᱚᱸᱜᱟ ᱫᱚᱭ ᱠᱚᱭᱚᱜ ᱟᱠᱟᱜ ᱵᱤᱱ᱾
ᱦᱳᱭ ᱴᱷᱤᱠ ᱜᱮ ᱡᱟᱦᱟ ᱵᱤᱱ ᱞᱟᱹᱭ ᱟᱠᱟᱫ ᱟᱨᱠᱤ ᱱᱚᱛᱮ ᱜᱮ ᱟᱫᱚ ᱱᱮᱛᱟᱨ ᱫᱚ ᱚᱱᱴᱝᱠᱟᱜ ᱜᱮ ᱚᱠᱟ ᱠᱚ ᱥᱮᱫ ᱫᱟᱜ ᱮᱫᱟᱭ ᱚᱠᱟ ᱠᱚ ᱥᱮᱫ,
ᱦᱳᱭ ᱦᱳᱭ ᱦᱳᱭ ᱦᱳᱭ ᱦᱳᱭ, ᱛᱟᱦᱚᱞᱮ ᱜᱚᱝᱠᱮ ᱡᱚᱢ ᱵᱟᱲᱟ ᱠᱚᱫᱚ ᱦᱩᱭᱮᱱᱟ?
ᱦᱮᱸ ᱡᱚᱢ ᱵᱟᱲᱟ ᱫᱚ ᱦᱩᱭ ᱠᱟᱱᱟ, ᱟᱫᱚ ᱦᱟᱸᱜ ᱦᱟᱸᱜ ᱛᱟᱨᱟᱥᱤᱧ ᱵᱮᱲᱟ ᱡᱚᱢ ᱞᱟᱹᱜᱤᱫ ᱦᱟᱸᱜ ᱛᱮᱭᱟᱨᱚᱜ ᱦᱩᱭᱩᱜ‌ ᱠᱟᱱᱟ᱾
ᱦᱳᱭ ᱦᱳᱭ, ᱛᱟᱦᱚᱞᱮ ᱜᱚᱝᱠᱮ ᱱᱤᱛᱚᱜ ᱫᱚ ᱪᱮᱫ ᱵᱤᱱ ᱩᱛᱩᱭ ᱮᱫ ᱛᱮ?
ᱩᱛᱩ ᱫᱚ ᱜᱚᱝᱠᱮ ᱦᱟᱸᱜ ᱮᱱᱟᱱ ᱠᱚ ᱩᱛᱩ ᱦᱩᱭ ᱞᱮᱱᱟ ᱦᱟᱸᱜ ᱪᱟᱵᱟ ᱧᱚᱜ ᱟᱠᱟᱱᱟ, ᱛᱚ ᱟᱫᱚ ᱢᱟ ᱛᱟᱠᱚ ᱠᱚ ᱩᱛᱩᱭᱮᱫ-ᱟ ᱦᱟᱸᱜ ᱪᱮᱫ ᱪᱚ ᱩᱛᱩᱭᱮᱫ-ᱟ ᱧᱮᱞ ᱫᱚ ᱵᱟᱹᱞᱤᱧ ᱧᱮᱞ ᱟᱠᱟᱫ-ᱟ᱾
ᱦᱳᱭ ᱦᱳᱭ ᱦᱳᱭ,
ᱟᱫᱚ ᱚᱱᱠᱟ ᱦᱟᱸᱜ ᱡᱚᱢ ᱥᱚᱢᱚᱭ ᱤᱧ ᱪᱟᱞᱟᱜ ᱦᱩᱭᱩᱜ-ᱟ ᱟᱵᱚ ᱫᱚ ᱚᱱᱠᱟ᱾
ᱦᱳᱭ ᱜᱚᱝᱠᱮ ᱟᱹᱰᱤ ᱱᱚᱝᱠᱟ ᱜᱮ ᱟᱹᱰᱤ ᱵᱚᱫᱚᱞ ᱠᱟ ᱜᱮ ᱟᱵᱚ
ᱦᱳᱭ ᱜᱤᱛᱤᱡ, ᱫᱩᱲᱩᱵ ᱮᱱ ᱛᱮᱵᱚᱱ ᱟᱫᱚ ᱡᱚᱢ ᱥᱚᱢᱚᱭ ᱠᱚ ᱦᱚᱦᱟᱜ ᱵᱚᱱᱠᱷᱟᱱ ᱫᱚ ᱟᱫᱚ ᱡᱚᱢ ᱵᱚᱱ ᱫᱩᱨᱟᱹᱣᱱᱟ᱾ ᱚᱱᱮ ᱚᱱᱠᱟ ᱟᱨ-
ᱛᱟᱦᱚᱞᱮ ᱜᱚᱝᱠᱮ ᱦᱟᱹᱠᱩ ᱠᱚᱫᱚ ᱫᱟᱜ ᱟᱠᱟᱜ ᱠᱷᱟᱱᱮ ᱦᱟᱹᱠᱩ ᱠᱚᱫᱚ ᱫᱚᱢᱮ ᱵᱤᱱ ᱥᱟᱵᱮᱫ
ᱦᱮᱸ ᱜᱚᱝᱠᱮ ᱦᱟᱹᱠᱩ ᱠᱚᱫᱚ ᱥᱟᱵ ᱫᱚᱞᱮ ᱥᱟᱵᱮᱫ ᱠᱚᱣᱟ, ᱟᱫᱚ ᱚᱱᱠᱟ ᱪᱩᱱᱟᱹ ᱦᱟᱹᱠᱩ ᱠᱚᱠᱚ ᱥᱟᱵ ᱦᱩᱭᱩᱜ ᱠᱟᱱᱟ ᱟᱨᱠᱤ ᱚᱱᱠᱟ ᱢᱟᱴᱷᱚ,
ᱦᱳᱭ᱾ ᱤᱱᱠᱟᱹ ᱛᱟᱦᱞᱮ ᱢᱟᱨᱟᱝ ᱢᱟᱨᱟᱝ ᱦᱟᱹᱠᱩ ᱠᱚᱫᱚ ᱵᱟᱹᱵᱤᱱ ᱧᱟᱢ ᱟᱠᱟᱫ ᱠᱚ ᱛᱟᱦᱮᱸ᱾
ᱢᱟᱨᱟᱝ ᱦᱟᱹᱠᱩ ᱫᱚ ᱜᱚᱢᱠᱮ ᱟᱞᱮ ᱥᱮᱫ ᱫᱚ ᱚᱱᱠᱟ ᱰᱷᱮᱨ ᱫᱚ ᱦᱟᱸᱜ ᱵᱟᱝ ᱛᱚ ᱟᱫᱚ ᱦᱟᱸᱜ ᱢᱟᱨᱟᱝ ᱦᱟᱹ- ᱠᱩ ᱫᱚ ᱚᱱᱠᱟ ᱱᱟᱹᱭ ᱠᱚᱫᱚ ᱵᱟᱹᱱᱩᱜ-ᱟ ᱥᱮ ᱟᱞᱮ ᱥᱮᱫ ᱫᱚ᱾
ᱦᱳᱭ ᱦᱳᱭ ᱦᱳᱭ᱾
ᱜᱟᱰᱟ ᱠᱚ ᱠᱷᱮᱛ ᱠᱚ ᱚᱱᱮ ᱚᱝᱠᱟ ᱟᱫᱚ ᱢᱟᱨᱟᱝ ᱦᱟᱹᱠᱩ ᱫᱚᱠᱚ ᱧᱟᱢᱚᱜ-ᱟ᱾ ᱡᱟᱦᱟᱸᱭ ᱟᱜ ᱚᱱᱠᱟ ᱢᱟᱲᱟᱝ ᱵᱟᱸᱫ ᱨᱮᱠᱚ ᱟᱲᱟᱜ ᱟᱠᱟᱫ ᱠᱚᱣᱟ ᱡᱩᱫᱤ ᱫᱟᱜ ᱪᱮᱛᱟᱱ ᱛᱮ ᱯᱟᱨᱚᱢᱚᱜ-ᱟ ᱮᱱᱠᱷᱟᱱ ᱦᱟᱹᱠᱩ ᱠᱚ ᱫᱟᱹᱲᱟ ᱩᱱᱠᱩ ᱜᱮᱠᱚ ᱦᱤᱡᱩᱜ-ᱟ᱾
ᱦᱳᱭ ᱦᱳᱭ ᱦᱳᱭ᱾
ᱟᱫᱚ ᱚᱱᱠᱟ ᱫᱚ ᱵᱟᱝ ᱠᱚ ᱧᱟᱢᱟ ᱠᱟᱱᱟ ᱢᱟᱨᱟᱝ ᱦᱟᱹᱠᱩ ᱫᱚ ᱚᱱᱠᱟ ᱠᱟᱹᱴᱤᱡ ᱦᱟᱹᱠᱩ ᱠᱚᱜᱮ ᱥᱟᱵ ᱵᱟᱲᱟ ᱦᱩᱭ ᱠᱟᱱᱟ᱾
ᱜᱚᱝᱠᱮ ᱛᱟᱦᱚᱞᱮ ᱟᱹᱵᱤᱱ ᱫᱚ ᱵᱤᱨ ᱫᱤᱥᱚᱢ ᱥᱮ ᱵᱩᱨᱩ ᱫᱤᱥᱚᱢ ᱵᱤᱱ ᱯᱟᱲᱟᱜ ᱠᱟᱱᱟ?
ᱜᱚᱝᱠᱮ ᱟᱞᱤᱧ ᱫᱚ ᱵᱤᱨ ᱫᱤᱥᱩᱢ᱾
ᱛᱟᱦᱚᱞᱮ ᱜᱚᱝᱠᱮ ᱵᱤᱨ ᱫᱤᱥᱚᱢ ᱨᱮᱫᱚ ᱳᱫ ᱯᱩᱴᱠᱟᱹ ᱠᱚᱫᱚ ᱫᱚᱢᱮ ᱠᱚ
ᱦᱳᱭ ᱦᱳᱭ ᱯᱩᱴᱠᱟᱹ ᱫᱚ ᱦᱟᱸᱜ ᱱᱤᱭᱟᱹ ᱥᱮᱨᱢᱟ ᱫᱚ ᱪᱤᱠᱟ ᱠᱟᱱ ᱪᱚ ᱵᱟᱝ ᱠᱚ ᱦᱩᱭ ᱞᱮᱱᱟ ᱟᱞᱮ ᱵᱤᱨ ᱨᱮᱫᱚ᱾
ᱦᱚᱸ ᱜᱚᱝᱠᱮ ᱛᱟᱦᱚᱞᱮ ᱟᱹᱰᱤ ᱫᱩᱠ ᱨᱮᱱᱟᱜ ᱠᱟᱛᱷᱟ ᱠᱟᱱᱟ᱾
ᱦᱳᱭ ᱢᱟᱱᱮ ᱚᱱᱠᱟ ᱫᱚᱢᱮ ᱫᱚ ᱡᱚᱢ ᱦᱚᱸ ᱵᱟᱝ ᱦᱩᱭ ᱞᱮᱱᱟ ᱢᱤᱫ ᱫᱷᱟᱣ ᱵᱟᱨ ᱫᱷᱟᱣ ᱜᱮ ᱡᱚᱢ ᱚᱱ ᱚᱱᱠᱟ᱾
ᱦᱳᱭ ᱦᱳᱭ ᱜᱚᱝᱠᱮ ᱟᱵᱮᱱ ᱫᱚ ᱜᱚᱢᱠᱮ ᱦᱳᱭ ᱯᱩᱴᱠᱟᱹ ᱥᱚᱲᱮ ᱫᱚ ᱫᱚᱢᱮᱞᱤᱧ ᱠᱩᱥᱤᱭᱟᱜ-ᱟ᱾
ᱦᱳᱭ ᱟᱫᱚ ᱮᱱᱠᱷᱟᱱ ᱡᱚᱢ ᱫᱚ ᱚᱱᱠᱟ ᱫᱚ ᱵᱟᱝ ᱦᱩᱭ ᱞᱮᱱᱟ ᱯᱩᱴᱠᱟᱹ ᱫᱚ ᱫᱚᱢᱮ ᱫᱚ ᱵᱟᱠᱚ ᱦᱩᱭ ᱟᱠᱟᱱᱟ᱾ ᱟᱫᱚ ᱱᱮᱛᱟᱨ ᱫᱚ ᱜᱚᱢᱠᱮ ᱚᱱᱮ ᱵᱤᱨ ᱠᱚᱨᱮ ᱥᱟᱠᱟᱢ ᱠᱚᱠᱚ ᱦᱟᱸᱜ ᱨᱟᱯᱟᱜ ᱜᱤᱰᱤᱭᱟ ᱠᱚ ᱛᱚ᱾
ᱦᱳᱭ ᱦᱳᱭ ᱦᱳᱭ,
ᱚᱱᱟ ᱠᱚᱦᱚᱸ ᱡᱟᱦᱟᱱ ᱦᱳᱭ ᱛᱚ ᱯᱚᱨᱚᱵᱷᱟᱵᱽ ᱧᱩᱨᱩᱜ ᱠᱟᱱᱟ ᱚᱸᱰᱮ᱾
ᱦᱳᱭ ᱦᱳᱭ ᱦᱳᱭ,
ᱟᱫᱚ ᱱᱤᱭᱟᱹ ᱪᱷᱚᱨ ᱫᱚ ᱚᱱᱠᱟ ᱫᱚ ᱡᱚᱢ ᱫᱚ ᱵᱟᱝ ᱦᱩᱭ ᱞᱮᱱᱟ, ᱛᱷᱚᱲᱟ ᱜᱟᱱ ᱜᱮ ᱟᱹᱜᱩ ᱞᱮᱫ ᱠᱚᱣᱟ ᱠᱚ ᱢᱤᱫ ᱫᱤᱱ ᱵᱟᱨᱥᱤᱧ ᱩᱛᱩ ᱠᱟᱛᱮᱫ ᱡᱚᱢ ᱦᱩᱭᱱᱟ ᱟᱨᱠᱤ᱾
ᱦᱳᱭ ᱦᱳᱭ ᱦᱚᱭ, ᱜᱚᱝᱠᱮ ᱛᱟᱦᱚᱞᱮ ᱡᱤᱵᱽ-ᱡᱤᱭᱟᱹᱞᱤ ᱠᱚᱫᱚ ᱪᱤᱞᱤ ᱠᱚ ᱧᱟᱢᱚᱜ-ᱟ ᱵᱤᱨ ᱠᱚᱨᱮᱫ ᱫᱚ?
ᱡᱤᱭᱟᱹᱞᱤ ᱠᱚᱫᱚ ᱜᱚᱢᱠᱮ ᱚᱱᱠᱟ ᱦᱟᱸᱜ ᱛᱩᱲ ᱠᱚ ᱦᱟᱸᱜ ᱪᱮᱢᱮᱧ ᱠᱚ ᱦᱟᱹᱛᱤ ᱠᱚᱠᱚ ᱦᱮᱡ ᱵᱟᱲᱟ ᱜᱮᱭᱟ?
ᱦᱳᱭ ᱦᱳᱭ, ᱛᱟᱦᱚᱞᱮ ᱜᱚᱝᱠᱮ ᱥᱮᱸᱫᱽᱨᱟ ᱠᱚᱫᱚ ᱵᱤᱱ ᱪᱟᱞᱟᱜ ᱜᱮᱭᱟ ᱥᱮ ᱵᱟᱝ?
ᱦᱳᱭ ᱥᱮᱸᱫᱽᱨᱟ ᱠᱚᱫᱚᱞᱮ ᱪᱟᱞᱟᱜ ᱜᱮᱭᱟ ᱦᱟᱸᱜ ᱵᱤᱨ ᱥᱩᱠᱨᱤ ᱠᱚᱫᱚ ᱚᱱᱠᱟ ᱟᱞᱮ ᱵᱤᱨ ᱨᱮᱫᱚ ᱵᱟᱠᱚ ᱧᱟᱢᱚᱜᱼᱟ᱾ ᱮᱴᱟᱜ ᱵᱤᱨ ᱠᱚᱫᱚ ᱚᱱᱠᱟ ᱯᱟᱥᱮ ᱠᱚᱨᱮᱫ ᱵᱤᱨ ᱫᱚᱠᱚ ᱧᱟᱢᱚᱜᱼᱟ ᱚᱱᱛᱮ ᱫᱚ ᱪᱟᱞᱟᱜ ᱦᱩᱭᱩᱜᱼᱟ ᱦᱟᱸᱜ᱾
ᱦᱳᱭ ᱦᱳᱭ᱾ ᱚᱱᱟ ᱨᱮᱱᱟᱜ ᱜᱤᱨᱟᱹ ᱥᱮᱸᱫᱽᱨᱟ ᱥᱮ ᱜᱚᱢᱠᱮ
ᱮᱸ ᱟᱞᱮ ᱡᱟᱦᱟᱸ ᱵᱤᱨ ᱚᱱᱟ ᱫᱚ ᱮᱢᱱᱤ ᱜᱮᱞᱮ ᱡᱟᱣᱜᱮ ᱚᱱᱠᱟ ᱞᱮ ᱯᱷᱟᱸᱠᱟ ᱜᱚᱡ ᱞᱮᱱᱠᱷᱟᱱ ᱜᱮ ᱟᱫᱚᱞᱮ ᱪᱟᱞᱟᱣ ᱜᱚᱫᱚᱜᱼᱟ ᱟᱫᱚ ᱦᱟᱸᱜ ᱚᱱᱠᱟ ᱡᱟᱦᱟᱸ ᱯᱟᱥᱮ ᱠᱚᱨᱮ ᱚᱱᱟ ᱠᱚᱫᱚ ᱦᱟᱸᱜ ᱜᱤᱨᱟᱹ ᱥᱮᱸᱫᱽᱨᱟ ᱠᱟᱱᱟ᱾
ᱦᱳᱭ ᱦᱳᱭ᱾
ᱦᱳᱭ ᱚᱝᱠᱟ ᱦᱟᱸᱱᱛᱮ ᱱᱟᱛᱮ ᱠᱷᱚᱱ ᱦᱚᱲ ᱠᱚ ᱫᱚᱢᱮ ᱠᱚ ᱦᱤᱡᱩᱜ ᱜᱮᱭᱟ᱾
ᱦᱳᱭ ᱦᱳᱭ ᱟᱹᱞᱤᱧ ᱫᱚ ᱜᱚᱢᱠᱮ ᱜᱩᱰᱩᱜᱚᱡ ᱠᱚᱞᱤᱧ ᱪᱟᱞᱟᱜ ᱜᱮᱭᱟ ᱟᱛᱩ ᱨᱮ ᱠᱷᱚᱱ,
ᱪᱮᱫᱟᱜ ᱜᱚᱢᱠᱮ ᱵᱤᱨ ᱵᱟᱹᱱᱩᱜᱼᱟ ᱚᱵᱤᱱ ᱥᱮᱫ ᱫᱚ?
ᱜᱚᱝᱠᱮ ᱵᱤᱨ ᱫᱚ ᱢᱮᱱᱟᱜ ᱜᱮᱭᱟ ᱱᱟᱸᱜ ᱟᱫᱚ ᱚᱱᱟ ᱮᱢᱱᱤ ᱫᱤᱱ ᱠᱚᱨᱮ ᱫᱚ ᱱᱟᱸᱜ ᱵᱟᱝᱠᱚ ᱪᱟᱞᱟᱜ ᱜᱮᱭᱟ ᱜᱤᱨᱟᱹ ᱥᱮᱸᱫᱽᱨᱟ ᱫᱚ᱾
ᱦᱳᱭ ᱟᱫᱚ ᱦᱟᱸᱜ ᱚᱱᱮ ᱚᱱᱠᱟᱜᱮ ᱟᱫᱚ ᱥᱮ ᱪᱮᱫ ᱜᱩᱰᱩ ᱥᱮᱸᱫᱽᱨᱟ ᱠᱚ,
ᱦᱮᱸ ᱜᱚᱝᱠᱮ ᱟᱞᱤᱧ ᱫᱚᱢᱮᱞᱤᱧ ᱡᱩᱞᱩᱝ ᱜᱤᱭᱟ ᱜᱩᱰᱩ ᱚᱛᱟ ᱨᱮᱫᱚ᱾
ᱟᱪᱪᱷᱟ ᱦᱳᱭ᱾
ᱠᱟᱛᱮᱫ ᱜᱚᱝᱠᱮ ᱟᱹᱞᱤᱧ ᱥᱮᱫ ᱜᱮᱠᱚ ᱦᱤᱡᱩᱜ᱾
ᱚ ᱠᱩᱥᱤᱭᱟᱵᱤᱱ ᱠᱚ ᱯᱟᱞᱮ᱾
ᱦᱳᱭ ᱜᱚᱝᱠᱮ ᱟᱞᱤᱧ ᱫᱚ ᱦᱮᱸ ᱟᱞᱤᱧ ᱥᱮᱫ ᱜᱮᱠᱚ ᱦᱤᱡᱩᱜᱼᱟ ᱟᱨ ᱟᱹᱞᱤᱧ ᱫᱚᱞᱤᱧ ᱡᱩᱞᱟᱹᱢ ᱧᱚᱜ ᱜᱮᱭᱟ ᱵᱟᱠᱚ ᱵᱟᱲᱟᱭᱟ ᱥᱮ ᱜᱚᱝᱠᱮ,
ᱦᱳᱭ ᱟᱫᱚ ᱦᱮᱡ ᱮᱱᱠᱷᱟᱱ ᱥᱮ ᱨᱮᱰᱚᱢ ᱠᱮᱫᱮᱭᱟᱵᱤᱱ᱾
ᱦᱚᱭ ᱦᱚᱭ ᱦᱚᱭ᱾
ᱫᱟ ᱜᱚᱝᱠᱮ ᱟᱫᱚ ᱚᱝᱠᱟ ᱚᱛᱟ ᱵᱟᱲᱟ ᱠᱚᱫᱚ ᱵᱟᱝ ᱦᱩᱭ ᱠᱟᱱᱟ ᱜᱮᱜᱮᱨ ᱠᱚ ᱵᱚ ᱛᱚᱨᱚᱜ ᱟᱞᱤᱧ ᱟᱨᱠᱤ᱾ ᱟᱨ ᱰᱟᱴᱟ ᱠᱚᱦᱚᱸ ᱵᱩᱜᱤᱛᱮ ᱫᱷᱟᱨ ᱜᱮᱛᱟ ᱠᱚᱣᱟ᱾ ᱮᱸ ᱜᱩᱰᱳ ᱰᱟᱴᱟ ᱫᱚ ᱫᱚᱢᱮ ᱫᱷᱟᱨ ᱜᱮᱭᱟ ᱥᱮ ᱪᱮᱫ ᱞᱟᱹᱭᱟ ᱠᱚ?
ᱦᱳᱭ ᱦᱳᱭ ᱜᱚᱝᱠᱮ ᱟᱹᱰᱤ ᱜᱮ ᱫᱷᱟᱨ ᱜᱮᱭᱟ ᱜᱚᱝᱠᱮ᱾
ᱦᱟᱸ᱾
ᱚᱱᱛᱮ ᱫᱟᱠᱟ ᱡᱚᱢᱮᱢ ᱪᱟᱞᱟᱜᱼᱟ᱾ ᱪᱟ ᱪᱟᱸᱫᱳ ᱵᱚᱸᱜᱟ ᱡᱟᱱᱤᱡᱼᱮ ᱠᱚᱭᱚᱜ ᱠᱟᱜ ᱞᱟᱝᱟᱭ ᱦᱳᱭ ᱥᱮ?
ᱦᱮᱸ ᱚᱠᱟ ᱞᱮᱠᱟ ᱜᱚᱝᱠᱮ?
ᱠᱚᱭᱚᱜ ᱠᱟᱜ ᱞᱤᱧᱟ ᱵᱚᱞᱛᱮ ᱦᱚᱸᱚᱭ ᱥᱚᱨᱢᱟ ᱡᱟᱹᱲᱤ ᱫᱟᱜ ᱛᱮᱜᱮ ᱡᱟᱹᱱᱤᱡ ᱦᱩᱭᱩᱜᱼᱟ ᱛᱤᱦᱤᱧ ᱫᱚ᱾
ᱢᱟᱱᱮ ᱟᱹᱵᱤᱱ ᱥᱮᱫᱽ
ᱦᱳᱭ ᱦᱳᱭ ᱦᱳᱭ ᱦᱩᱰᱩᱨ ᱵᱤᱡᱞᱤ ᱫᱟᱭ ᱜᱚᱝᱠᱮ ᱵᱩᱡ ᱠᱮᱫᱟᱵᱤᱱ᱾
ᱛᱟᱦᱚᱞᱮ ᱠᱷᱟᱱ ᱫᱚ ᱡᱟᱹᱱᱤᱡ ᱠᱷᱟᱱᱮ ᱦᱟᱸᱜ ᱡᱟᱹᱲᱤᱭᱟᱵᱤᱱᱟ᱾
ᱦᱳᱭ ᱦᱳᱭ ᱫᱤᱱ ᱛᱚ ᱫᱚᱢᱮ ᱠᱩᱥᱤᱞᱤᱧ ᱵᱩᱡᱷᱟᱹᱣᱟ ᱜᱚᱢᱠᱮ ᱦᱟᱹᱠᱩ ᱥᱟᱵ ᱨᱚᱦᱚᱭ
ᱟᱪᱪᱷᱟ ᱟᱫᱚ ᱦᱮᱸ ᱦᱟᱹᱠᱩ ᱥᱟᱵ ᱚᱱᱛᱮ ᱟᱨ ᱱᱚᱛᱮ ᱪᱟᱥ ᱠᱟᱹᱢᱤ ᱠᱚᱦᱚᱸ ᱯᱟᱞᱮ ᱮᱛᱚᱦᱚᱵᱚᱜ ᱛᱟᱹᱵᱤᱱᱟ?
ᱚᱱᱠᱟ ᱵᱟᱨ ᱯᱮ ᱢᱟᱦᱟᱭ ᱱᱚᱝᱠᱟ ᱠᱮᱫᱟ ᱨᱤᱢᱤᱞ ᱫᱚ ᱫᱟᱜ ᱮ ᱨᱟᱠᱟᱵ ᱠᱮᱫᱟ ᱫᱟᱜ ᱫᱚ ᱵᱟᱭ ᱡᱟᱹᱲᱤ ᱞᱮᱫᱟ᱾
ᱦᱚᱸ ᱟᱫᱚ ᱪᱟᱸᱫᱳ ᱵᱚᱸᱜᱟ ᱯᱷᱟᱸᱠᱤ ᱧᱚᱜᱮᱜᱼᱟᱭ ᱯᱟᱞᱮᱜ?
ᱦᱳᱭ ᱜᱚᱝᱠᱮ ᱟᱹᱞᱤᱧ ᱫᱚ ᱜᱚᱝᱠᱮ ᱪᱮᱫ ᱞᱤᱧ ᱞᱟᱹᱭᱟ ᱟᱹᱞᱤᱧ ᱫᱚ ᱪᱮᱫ ᱞᱮᱠᱟ ᱪᱚ ᱧᱮᱞᱮᱫ ᱞᱤᱧᱟ,
ᱟᱫᱚ ᱵᱟᱝᱟ ᱱᱮᱛᱟᱨ ᱫᱚ ᱚᱱᱚ ᱚᱝᱠᱟ ᱫᱟᱜ ᱛᱟᱵᱚᱱ ᱛᱚ᱾
ᱦᱳᱭ ᱜᱚᱝᱠᱮ ᱦᱚᱭ᱾
ᱟᱨ ᱱᱤᱭᱟᱹ ᱪᱷᱚᱰ ᱢᱟ ᱰᱚᱜᱚᱨ ᱦᱮᱱᱟᱜ ᱜᱮᱭᱟ ᱡᱮ ᱚᱱᱠᱟ ᱱᱤᱭᱟᱹ ᱥᱮᱨᱢᱟ ᱫᱚ ᱵᱚᱨᱥᱟ ᱫᱚ ᱩᱱᱟᱹᱜ ᱵᱟᱹᱱᱩᱜᱼᱟ᱾
ᱦᱳᱭ ᱦᱳᱭ ᱦᱳᱭ᱾
ᱟᱫᱚ ᱡᱟᱦᱟᱸ ᱠᱚᱨᱮᱜ ᱫᱚᱭ ᱛᱟᱜᱮᱜᱼᱟ ᱱᱚᱜᱼᱚᱭ ᱡᱮᱢᱚᱱ ᱟᱹᱞᱤᱧ ᱥᱮᱫ ᱫᱚᱭ ᱫᱟᱜ ᱟᱠᱟᱜᱼᱟᱭ᱾ ᱡᱟᱦᱟᱸ ᱠᱚᱨᱮ ᱚᱱᱠᱟ ᱵᱟᱭ ᱫᱟᱜᱮᱜᱼᱟ, ᱟᱫᱚ ᱱᱟᱯᱟᱭᱚᱜᱼᱟ, ᱟᱯᱮᱥᱮᱫ ᱜᱮ ᱦᱟᱸᱜ ᱱᱤᱭᱟᱹ ᱜᱷᱟᱹᱲᱤᱡ ᱫᱚ ᱫᱟᱜ ᱞᱮᱠᱷᱟᱱ ᱜᱮ ᱱᱟᱯᱟᱭᱚᱜᱼᱟ᱾
ᱦᱳᱭ ᱜᱚᱝᱠᱮ ᱱᱤᱭᱟᱹ ᱜᱷᱟᱹᱲᱤᱡ ᱫᱟᱫᱟ ᱡᱟᱦᱟᱸ ᱨᱮᱸᱜᱮᱡ ᱜᱷᱟᱨᱚᱸᱡᱽ ᱠᱚᱨᱮᱱ ᱢᱮᱱᱟᱜ, ᱠᱚᱣᱟ ᱦᱮᱸ, ᱟᱛᱚ ᱠᱚᱨᱮ ᱩᱱᱠᱩ ᱫᱚ ᱪᱟᱥ ᱠᱟᱛᱮ ᱜᱮ ᱛᱚᱠᱚ ᱡᱚᱢ ᱧᱩᱭᱟ᱾ ᱛᱚ ᱱᱩᱠᱩ ᱫᱚ ᱜᱚᱝᱠᱮ ᱟᱫᱚ ᱛᱤᱱᱟᱹᱜ ᱜᱮᱠᱚ ᱨᱟᱹᱥᱠᱟᱹᱜᱼᱟ ᱜᱚᱝᱠᱮ,
ᱦᱩᱸ ᱟᱫᱚ ᱪᱟᱥ ᱠᱟᱹᱢᱤ ᱡᱚᱢ ᱫᱚ ᱦᱟᱸᱜ ᱵᱚᱨᱥᱟ
ᱦᱳᱭ ᱦᱳᱭ ᱦᱳᱭ ᱦᱳᱭ᱾
ᱦᱩᱸ᱾
ᱚᱱᱟ ᱩᱛᱩ ᱠᱚᱦᱚᱸ ᱧᱟᱢᱚᱜ ᱜᱮᱭᱟ ᱥᱮ ᱦᱟᱹᱠᱩ ᱠᱚᱠᱚ ᱥᱟᱵ ᱧᱟᱢᱚᱜᱼᱟ,
ᱦᱳᱭ ᱟᱫᱚ ᱜᱚᱝᱠᱮ, ᱚᱱᱟᱜᱮ ᱦᱟᱸᱜ ᱪᱟᱥ ᱠᱟᱹᱢᱤ ᱫᱚ ᱟᱹᱣᱨᱤᱯᱮ ᱛᱚᱨᱟᱣᱟ ᱮᱱᱠᱷᱟᱱ ᱟᱫᱚ ᱚᱱᱟᱜᱮ ᱛᱚ ᱫᱩᱠ ᱨᱮᱱᱟᱜ ᱠᱟᱛᱷᱟ ᱫᱚ ᱠᱟᱱ ᱜᱮᱭᱟ, ᱮᱱᱠᱷᱟᱱ ᱟᱯᱮᱥᱮᱫ ᱜᱮ ᱡᱟᱹᱲᱤ ᱠᱚᱫᱚ ᱦᱩᱭ ᱦᱚᱪᱚᱣᱟᱱ ᱱᱤᱭᱟᱹ ᱜᱷᱟᱹᱲᱤᱡ ᱫᱚ
ᱦᱳᱭ ᱦᱳᱭ᱾ ᱦᱳᱭ ᱦᱳᱭ ᱜᱚᱝᱠᱮ ᱟᱫᱚ ᱪᱮᱫ ᱵᱤᱱ ᱞᱟᱭᱟᱹ ᱫᱩᱠ ᱨᱮᱱᱟᱜ ᱠᱟᱛᱷᱟ ᱜᱚᱝᱠᱮ
ᱦᱮᱸᱻ ᱛᱚ ᱟᱫᱚ ᱪᱟᱥ ᱠᱟᱹᱢᱤ ᱵᱟᱝ ᱦᱩᱭ ᱞᱮᱱᱠᱷᱟᱱ ᱟᱵᱚ ᱫᱚ ᱚᱱᱠᱟ ᱨᱮᱸᱜᱮᱡ ᱦᱚᱲ, ᱪᱮᱫ ᱡᱚᱢᱟ ᱦᱟᱸᱜ᱾ ᱦᱩᱸ
ᱡᱤᱞ ᱵᱤᱱ ᱡᱚᱢ ᱵᱟᱲᱟ ᱟᱠᱟᱫᱟ ᱰᱟᱝᱜᱨᱤ ᱡᱤᱞ?
ᱦᱮᱸ ᱜᱚᱝᱠᱮ ᱡᱚᱢ ᱦᱩᱭᱩᱜ ᱜᱮᱭᱟ᱾
ᱜᱚᱢᱠᱮ ᱪᱮᱫ ᱞᱤᱧ ᱞᱟᱹᱭᱟ ᱰᱟᱹᱝᱨᱤ ᱵᱚᱦᱚᱜ ᱵᱤᱱ ᱡᱚᱢᱟ ᱡᱚᱠᱷᱚᱱ ᱜᱚᱢᱠᱮ ᱟᱹᱞᱤᱧ ᱫᱚ ᱫᱚᱢᱮ ᱞᱤᱧ ᱠᱩᱥᱤᱭᱟᱜᱼᱟ ᱰᱟᱹᱝᱨᱤ ᱵᱚᱦᱚᱜ ᱫᱚ᱾
ᱟᱫᱚ ᱜᱚᱢᱠᱮ ᱦᱟᱸᱜ ᱩᱱᱟᱹᱜ ᱰᱷᱮᱨ ᱵᱟᱝ ᱛᱚᱵᱮ ᱠᱚᱢ ᱠᱚᱢ ᱪᱟᱞᱟᱜ ᱜᱮᱭᱟ ᱟᱨᱠᱤ᱾
ᱦᱳᱭ ᱦᱳᱭ᱾
ᱟᱫᱚ ᱛᱚᱵᱮ ᱵᱟᱝᱟ ᱛᱟᱹᱞᱤᱧ ᱟ ᱮᱠᱟᱞ ᱚᱱᱠᱟ ᱫᱚ ᱵᱟᱝᱟᱺ
ᱦᱚᱭ ᱦᱚᱭ ᱦᱚᱭ᱾
ᱟᱫᱚ ᱱᱚᱝᱠᱟ ᱫᱷᱚᱨᱚ ᱟᱫᱚ ᱯᱮᱲᱟ ᱠᱚ ᱥᱮᱫ ᱵᱤᱱ ᱪᱟᱞᱟᱣᱮᱱᱟ ᱟᱫᱚ ᱟᱹᱲᱤ ᱞᱮ ᱮᱱᱠᱷᱟᱱ ᱛᱚ ᱵᱟᱭ ᱜᱟᱱᱚᱜᱼᱟ ᱥᱮ ᱚᱱᱟ ᱠᱚᱨᱮᱫ ᱫᱚ᱾ ᱟᱫᱚ ᱚᱱᱛᱮ ᱚᱱᱟ ᱠᱚᱨᱮᱫ ᱫᱚ ᱯᱟᱨᱚᱢ ᱜᱟᱱᱚᱜ ᱜᱮᱭᱟ᱾
ᱦᱚᱭ ᱢᱟᱱᱮ ᱟᱹᱵᱤᱱ ᱫᱚ ᱵᱤᱱ ᱡᱚᱢ ᱫᱚ ᱡᱚᱢ ᱜᱮᱭᱟ᱾
ᱦᱳᱭ ᱡᱚᱢ ᱫᱚᱞᱤᱧ ᱡᱚᱢ-ᱟ ᱟᱫᱚ ᱜᱚᱢᱠᱮ ᱦᱟᱸᱜ ᱛᱤᱱᱟᱹᱜ ᱫᱚᱵᱤᱱ ᱟᱹᱲᱤᱥᱚᱜᱼᱟ ᱞᱟᱹᱭ ᱵᱤᱱ ᱥᱮ᱾ ᱦᱚᱲ ᱫᱚ ᱛᱤᱱᱟᱹᱜ ᱵᱤᱱ ᱟᱠᱟᱞ ᱠᱚᱣᱟ ᱡᱷᱚᱛᱚ ᱡᱟᱦᱟᱱ ᱛᱮᱜᱮ ᱞᱟᱡ ᱯᱴᱮᱫ ᱠᱟᱛᱮ ᱠᱷᱟᱱ ᱜᱮ ᱦᱩᱭᱩᱜᱼᱟ᱾
ᱦᱳᱭ ᱦᱳᱭ ᱜᱚᱝᱠᱮ ᱛᱟᱦᱚᱞᱮ ᱵᱟᱦᱟ ᱢᱟᱜ ᱢᱚᱬᱮ ᱠᱚᱫᱚ ᱦᱩᱭᱩᱜ ᱜᱮᱭᱟ ᱥᱮ
ᱦᱳᱭ ᱜᱚᱝᱠᱮ ᱦᱩᱭᱩᱜᱼᱟ, ᱵᱟᱦᱟ ᱴᱩᱠᱩ ᱜᱮ ᱦᱩᱭᱩᱜᱼᱟ ᱢᱟᱜ ᱢᱚᱬᱮ ᱫᱚ ᱵᱟᱝᱞᱮ ᱢᱟᱜ ᱢᱚᱬᱮᱜᱼᱟ ᱮᱱᱠᱷᱟᱱ ᱟᱫᱚ ᱟᱛᱳ ᱴᱚᱞᱟ ᱠᱚᱨᱮ ᱫᱚ ᱚᱱᱠᱟ ᱯᱟᱥᱮ ᱠᱚᱨᱮ ᱫᱚ ᱦᱩᱭᱩᱜ ᱜᱮᱭᱟ, ᱟᱞᱮ ᱫᱚ ᱠᱷᱟᱹᱞᱤ ᱜᱮᱞᱮ ᱵᱟᱦᱟᱼᱟ ᱟᱨᱠᱤ᱾
ᱦᱳᱭ ᱦᱳᱭ, ᱛᱟᱦᱚᱞᱮ ᱜᱚᱝᱠᱮ ᱨᱟᱥᱤ ᱜᱮᱭᱟ ᱟᱯᱮ ᱟᱹᱛᱳ ᱫᱚ?
ᱵᱟᱝ ᱜᱚᱝᱠᱮ ᱨᱟᱥᱤ ᱫᱚ ᱵᱟᱝᱟ᱾ ᱚᱱᱠᱟᱻ ᱛᱤᱨᱤᱥ ᱚᱲᱟᱜ ᱜᱟᱱ ᱞᱮ ᱦᱩᱭᱩᱜᱼᱟ ᱟᱨᱠᱤ᱾ ᱦᱩᱰᱤᱧ ᱜᱮᱭᱟᱞᱮ ᱟᱹᱛᱩ ᱛᱮᱫᱚ ᱫᱚ ᱟᱫᱚ ᱚᱱᱟᱻ ᱚᱱᱠᱟᱻ ᱫᱚ ᱦᱟᱸᱜ ᱵᱟᱦᱟᱴᱟᱜ ᱫᱚ ᱦᱩᱭᱩᱜ ᱛᱟᱞᱮᱭᱟ᱾ ᱟᱫᱚ ᱚᱱᱠᱟ ᱵᱟᱦᱟᱨ ᱠᱷᱚᱱ ᱠᱚ ᱦᱤᱡᱩᱜ ᱫᱚ ᱦᱚᱲ ᱠᱚ᱾
ᱦᱳᱭ ᱜᱚᱝᱠᱮᱻ ᱵᱟᱦᱨᱮ ᱠᱷᱚᱱ ᱜᱮᱛᱚ ᱜᱚᱝᱠᱮ ᱟᱹᱰᱤ ᱩᱛᱟᱹᱨ ᱠᱚ ᱦᱩᱭᱩᱜᱼᱟ᱾
ᱦᱟᱹᱰᱤ ᱩᱛᱟᱹᱨ ᱠᱚ ᱦᱤᱡᱩᱜᱼᱟ, ᱟᱫᱚ ᱩᱱᱫᱚ ᱦᱟᱸᱜ ᱵᱟᱦᱟ ᱫᱚ ᱮᱠᱫᱚᱢ ᱡᱚᱢᱚᱠ ᱥᱟᱺᱦᱤᱡ ᱫᱷᱮᱨ ᱩᱛᱟᱹᱨ ᱠᱚ ᱦᱚᱲ ᱠᱚᱜᱼᱟ ᱠᱚ᱾
ᱥᱟᱶᱛᱟ ᱥᱚᱢᱟᱡᱽ ᱨᱮ ᱜᱚᱝᱠᱮ ᱚᱱᱟ ᱵᱟᱦᱟ ᱢᱟᱜ ᱢᱚᱬᱮ ᱥᱚᱦᱨᱟᱭ ᱜᱚᱝᱠᱮ ᱱᱚᱣᱟ ᱠᱚᱫᱚ ᱨᱟᱹᱥᱠᱟᱹ ᱨᱮᱱᱟᱜ ᱜᱮ
ᱨᱟᱹᱥᱠᱟᱹ ᱨᱮᱱᱟᱜ ᱠᱟᱱᱟ ᱡᱮᱦᱮᱛᱩ ᱟᱵᱚᱣᱟᱜ ᱞᱟᱠᱪᱟᱨ ᱨᱮᱦᱚᱸ ᱦᱮᱱᱟᱜ ᱛᱟᱵᱚᱱᱟ ᱦᱮᱸ᱾
ᱛᱟᱦᱚᱞᱮ ᱥᱚᱦᱚᱨᱟᱹᱭ ᱠᱚᱫᱚ ᱦᱩᱭᱩᱜ ᱜᱮᱭᱟ ᱥᱮ ᱵᱟᱝ?
ᱥᱚᱨᱦᱟᱹᱭ ᱫᱚ ᱦᱩᱭᱩᱜᱼᱟ ᱜᱮᱭᱟ ᱜᱚᱝᱠᱮ ᱮᱱᱠᱷᱟᱱ ᱚᱱᱠᱟ ᱨᱟᱹᱥᱠᱟᱹ ᱫᱚ ᱵᱟᱝ ᱛᱚᱵᱮ ᱚᱱᱠᱟ ᱠᱷᱩᱱᱴᱟᱹᱣ ᱠᱚᱫᱚ ᱦᱩᱭᱩᱜ ᱜᱮᱭᱟ ᱟᱫᱚ ᱛᱚ ᱠᱚ ᱦᱩᱰᱤᱧ ᱜᱮᱭᱟ ᱛᱚ ᱟᱫᱚ ᱚᱱᱠᱟ ᱢᱤᱫᱵᱟᱨ ᱯᱮᱲᱟ ᱚᱱᱠᱟ ᱠᱷᱩᱵ ᱫᱚ ᱵᱟᱝᱠᱚ ᱦᱤᱡᱩᱜᱼᱟ ᱥᱚᱨᱦᱟᱭ ᱨᱮᱫᱚ᱾
ᱦᱳᱭ ᱦᱳᱭ ᱦᱳᱭ᱾ ᱜᱚᱝᱠᱮ ᱞᱟᱭ ᱨᱮᱫᱚ ᱨᱮ ᱥᱟᱱᱟᱢ ᱯᱮᱲᱟ ᱠᱚᱠᱚ ᱦᱤᱞᱤ ᱛᱟᱠᱚ
ᱦᱮᱸ ᱞᱟᱹᱭ ᱟᱠᱚ ᱛᱚ᱾
ᱟᱨ ᱛᱚᱠ ᱱᱮᱣᱛᱟ ᱦᱩᱭᱩᱜ ᱜᱮᱭᱟ᱾
ᱦᱳᱭ ᱟᱫᱚ ᱱᱚᱜᱼᱚ ᱱᱚᱝᱠᱟ ᱡᱟᱦᱟᱸ ᱢᱤᱥᱨᱟ ᱠᱚ ᱢᱤᱥᱨᱟ ᱡᱟᱶᱟᱭ ᱠᱚᱫᱚ ᱟᱹᱰᱤ ᱡᱟᱹᱥᱛᱤ
ᱦᱳᱭ ᱦᱳᱭ ᱡᱚᱛᱚ ᱠᱚ ᱞᱟᱹᱭ ᱦᱩᱭᱩᱜᱼᱟ᱾
ᱦᱮᱸ᱾
ᱦᱚᱭ ᱦᱚᱭ ᱦᱚᱭ᱾
ᱟᱫᱚ ᱜᱚᱝᱠᱮ ᱞᱟᱹᱭ ᱫᱚ ᱦᱩᱭᱩᱜ ᱜᱮᱭᱟ ᱟᱫᱚ ᱦᱟᱸᱜ ᱟᱫᱚ ᱚᱠᱟ ᱥᱚᱢᱚᱭ ᱚᱱᱠᱟ ᱠᱟᱹᱢᱤ ᱦᱟᱸᱜ ᱦᱚᱲᱢᱚ ᱠᱚ ᱵᱩᱜᱤ ᱵᱟᱹᱲᱤᱡ ᱛᱚ ᱛᱟᱦᱮᱱ ᱜᱮᱭᱟ᱾
ᱦᱳᱭ᱾
ᱟᱫᱚ ᱮᱱ ᱦᱚ ᱦᱮᱡ ᱫᱚᱠᱚ ᱦᱤᱡᱩᱜ ᱜᱮᱭᱟ᱾ ᱟᱫᱚ ᱚᱱᱠᱟ ᱢᱚᱡᱽ ᱫᱚ ᱵᱟᱝ ᱦᱩᱭᱩᱜᱼᱟ ᱱᱚᱰᱮ ᱢᱚᱡᱽ ᱧᱚᱜ ᱦᱩᱭ ᱞᱮᱱᱠᱷᱟᱱ ᱛᱚᱵᱮ ᱛᱚ ᱟᱨᱦᱚᱸ ᱴᱟᱱ ᱛᱮᱠᱚ ᱦᱤᱡᱩᱜᱼᱟ ᱵᱟᱝᱢᱟ ᱡᱮ ᱱᱚᱝᱠᱟ ᱨᱟᱹᱥᱠᱟᱹ ᱦᱩᱭᱩᱜᱼᱟ ᱵᱟᱵᱟ ᱛᱟᱠᱚ ᱚᱲᱟᱜ ᱨᱮ᱾
ᱦᱳᱭ ᱜᱚᱝᱠᱮ ᱦᱳᱭ ᱦᱳᱭ ᱦᱳᱭ ᱾
ᱦᱮᱡ ᱫᱚᱠᱚ ᱦᱤᱡᱩᱜ ᱜᱮᱭᱟ ᱚᱱᱠᱟ
ᱦᱳᱭ ᱦᱳᱭ ᱟᱞᱮ ᱥᱮᱫ ᱫᱚ ᱜᱚᱝᱠᱮ ᱥᱚᱦᱚᱨᱟᱭ ᱠᱚᱫᱚ ᱜᱚᱝᱠᱮ ᱪᱮᱫ ᱞᱤᱧ ᱞᱟᱹᱭᱟ ᱵᱟᱝᱜᱮ ᱦᱩᱭᱩᱜ ᱜᱮᱭᱟ᱾
ᱵᱟᱝ ᱦᱩᱭᱩᱜ ᱜᱮᱭᱟ?
ᱵᱟᱝ ᱥᱩᱫᱷᱩ ᱜᱚᱝᱠᱮ ᱵᱟᱦᱟ ᱦᱩᱭᱩᱜᱼᱟ ᱟᱨ ᱢᱟᱜ ᱢᱚᱬᱮ ᱦᱩᱭᱩᱜᱼᱟ᱾
ᱟᱪᱪᱷᱟ ᱟᱫᱚ ᱥᱟᱠᱨᱟᱹᱛ ᱠᱚᱫᱚ
ᱥᱟᱠᱨᱟᱛ ᱫᱚ ᱜᱚᱝᱠᱮ ᱥᱟᱠᱨᱟᱛ ᱠᱷᱚᱱᱴᱟᱹ ᱱᱚᱣᱟ ᱠᱚᱫᱚ ᱥᱟᱱᱟᱢᱟᱜ ᱜᱮ ᱦᱩᱭᱩᱜᱼᱟ ᱱᱚᱜᱼᱚᱭ ᱡᱮ ᱠᱟᱨᱟᱢ ᱟᱵᱚᱣᱟᱜ ᱞᱟᱠᱪᱟᱨ ᱨᱮ ᱢᱮᱱᱟᱜ ᱛᱟᱵᱚᱱᱟ ᱥᱟᱶᱛᱮ ᱞᱟᱛᱟ ᱞᱟᱠᱪᱟᱨ ᱨᱮ ᱠᱟᱨᱟᱢ ᱥᱚᱦᱨᱟᱭ ᱚᱱᱟ ᱠᱚᱫᱚ ᱱᱟᱦᱟᱜ ᱵᱟᱝ ᱦᱩᱭᱩᱜᱼᱟ᱾
ᱟᱪᱪᱷᱟ ᱟᱪᱪᱷᱟ ᱜᱚᱝᱠᱮ ᱠᱟᱨᱟᱢ ᱫᱚ ᱟᱹᱞᱤᱧ ᱥᱮᱫ ᱦᱚᱸ ᱵᱟᱝ ᱦᱩᱭᱩᱜᱼᱟ᱾
ᱥᱚᱦᱨᱟᱭ ᱫᱚ ᱵᱟᱝ ᱦᱩᱭᱩᱜᱼᱟ ᱱᱚᱜᱚᱭ ᱫᱚ ᱥᱚᱦᱨᱟᱭ ᱫᱚ ᱜᱚᱝᱠᱮ ᱟᱵᱚᱣᱟᱜ ᱥᱟᱶᱛᱟ ᱞᱟᱠᱪᱟᱨ ᱨᱮᱱᱟᱜ ᱡᱟᱦᱟᱸ ᱫᱚ ᱢᱟᱨᱟᱝ ᱢᱟᱨᱟᱝ ᱯᱚᱨᱚᱵᱽ
ᱦᱳᱭ᱾ ᱟᱫᱚ ᱱᱚᱝᱠᱟ ᱜᱚᱝᱠᱮ ᱟᱫᱚ ᱡᱟᱦᱟᱸ ᱡᱟᱦᱟᱸ ᱠᱚᱨᱮ ᱫᱚ ᱚᱱᱠᱟ ᱵᱚᱱ ᱟᱫᱮᱜᱼᱟ ᱚᱱᱟ
ᱦᱳᱭ ᱦᱳᱭ ᱟᱫᱚ ᱜᱚᱝᱠᱮ ᱦᱳᱭ ᱟᱫᱚ ᱜᱚᱝᱠᱮ ᱱᱚᱜᱼᱚᱭ ᱡᱮ ᱟᱹᱞᱤᱧ ᱥᱮᱫ ᱫᱚ ᱥᱚᱦᱚᱨᱟᱭ ᱵᱚᱞᱛᱮ ᱜᱚᱝᱠᱮ ᱥᱚᱨᱦᱟᱭ ᱫᱚ ᱵᱟᱝ ᱦᱩᱭᱩᱜᱼᱟ ᱡᱟᱦᱟᱸ ᱫᱚ ᱵᱷᱟᱹᱜᱟᱹᱨᱤ ᱦᱮᱸ᱾
ᱚ ᱴᱷᱤᱠ ᱵᱩᱡᱷᱟᱹᱣ ᱟᱠᱟᱫᱟ ᱞᱤᱧ ᱚᱱᱮ ᱚᱲᱟᱜ ᱚᱲᱟᱜ ᱠᱚ ᱚᱱᱠᱟ
ᱦᱳᱭ ᱦᱳᱭ ᱦᱳᱭ ᱦᱳᱭ ᱡᱟᱦᱟᱸ ᱫᱚ ᱵᱷᱟᱜᱤ ᱠᱚ ᱢᱮᱱᱟᱜ ᱠᱚᱣᱟ ᱟᱫᱚ ᱩᱱ ᱥᱚᱦᱨᱟᱭᱚᱜᱼᱟ᱾
ᱠᱚ ᱛᱤᱱ ᱩᱰᱟᱹᱝ ᱵᱷᱟᱹᱜᱟᱹᱨᱤ ᱦᱮᱱᱟᱜ ᱠᱚᱣᱟ ᱜᱚᱴᱟ ᱠᱚ ᱦᱚᱦᱚ ᱡᱟᱣᱨᱟᱜ ᱛᱮᱠᱚ ᱚᱱᱮ ᱠᱚ ᱱᱚᱝᱠᱟ
ᱦᱳᱭ ᱦᱳᱭ ᱦᱳᱭ ᱾
ᱵᱩᱡᱷᱟᱹᱣ ᱠᱟᱜ ᱞᱤᱧ ᱚᱱᱟ ᱠᱚᱦᱚᱸ ᱦᱩᱭᱩᱜ ᱜᱮᱭᱟ ᱢᱤᱫ ᱵᱟᱨ ᱫᱚ ᱛᱚ ᱟᱞᱮᱥᱮᱫ ᱫᱚ ᱟᱹᱰᱤ ᱫᱤᱱ ᱟᱲᱟ ᱪᱷᱟᱲᱟ ᱦᱩᱭᱩᱜᱼᱟ ᱚᱱᱟ ᱠᱚᱫᱚ᱾
ᱦᱳᱭ ᱾
ᱟᱫᱚ ᱱᱚᱜ-ᱚ ᱱᱚᱝᱠᱟ ᱦᱩᱭᱩᱜ ᱜᱮᱭᱟ ᱟᱛᱳ ᱥᱚᱦᱨᱟᱭ ᱫᱚ ᱦᱩᱭᱩᱜ ᱜᱮᱭᱟ ᱟᱞᱮ ᱥᱮᱫ ᱦᱚᱸ ᱾
ᱚ ᱟᱞᱮ ᱥᱮᱫ ᱫᱚ ᱟᱛᱩ ᱥᱚᱦᱨᱟᱭ ᱫᱚ ᱵᱟᱝ ᱦᱩᱭᱩᱜ-ᱟ, ᱟᱯᱮ ᱥᱮᱫ ᱫᱚ ᱦᱩᱭᱩᱜ ᱜᱮᱭᱟ ᱱᱟᱜ ᱾
ᱦᱳᱭ ᱦᱳᱭ ᱾ ᱟᱫᱚ ᱜᱚᱝᱠᱮ ᱦᱩᱭ ᱞᱮᱱᱠᱷᱟᱱ ᱛᱚ ᱵᱷᱟᱜᱮ ᱡᱤᱱᱤᱥ ᱠᱟᱱ ᱜᱮᱭᱟ ᱾
ᱦᱳᱭ ᱦᱩᱭ ᱞᱮᱠᱷᱟᱱ ᱜᱮ ᱜᱚᱝᱠᱮ ᱟᱹᱰᱤ ᱱᱟᱯᱟᱭ ᱵᱚᱱ
ᱦᱮᱸ ᱱᱟᱯᱟᱭ ᱵᱚᱱ ᱛᱟᱦᱮᱱᱟ ᱦᱮᱸ ᱫᱮᱵᱟ ᱥᱮᱵᱟ ᱠᱚᱣᱟ ᱵᱚᱱ ᱱᱟᱯᱟᱭ ᱵᱚᱱ ᱛᱟᱦᱮᱱᱟ ᱟᱨ
ᱟᱛᱳ ᱠᱚᱦᱚ ᱱᱟᱯᱟᱭ ᱛᱟᱦᱮᱱᱟ ᱾
ᱛᱚ ᱟᱨ ᱥᱚᱨᱦᱟᱭ ᱫᱚ ᱦᱟᱸᱜ ᱱᱚᱝᱠᱟ ᱟᱵᱚ ᱫᱚ ᱦᱟᱸᱜ ᱱᱚᱝᱠᱟ ᱰᱟᱝᱨᱟ ᱠᱟᱰᱟ ᱩᱱᱠᱩ ᱵᱚᱱ ᱫᱮᱵᱟ ᱥᱮᱵᱟ ᱠᱚᱣᱟ ᱛᱚ ᱾
ᱦᱳᱭ ᱜᱚᱝᱠᱮ ᱦᱳᱭ ᱦᱳᱭ ᱾
ᱟᱫᱚ ᱪᱟᱥ ᱠᱟᱹᱢᱤ ᱨᱮᱵᱚᱱ ᱞᱟᱜᱟᱣ ᱠᱚᱣᱟ ᱡᱚ ᱠᱷᱟᱱ ᱱᱩᱠᱩ ᱫᱮᱵᱟ ᱥᱮᱵᱟ ᱦᱚᱸᱛᱚ ᱫᱚᱨᱠᱟᱨᱚᱜ ᱠᱟᱱ ᱜᱮᱭᱟ ᱾ ᱦᱮ ᱸ ᱾
ᱦᱳᱭ ᱾
ᱟᱫᱚ ᱚᱱᱟ ᱞᱟᱹᱜᱤᱫ ᱦᱮᱸ ᱾
ᱚᱠᱚᱭ ᱚᱠᱟ ᱞᱮᱠᱟ ᱯᱟᱹᱨᱤᱥ ᱟᱫᱚ ᱱᱚᱝᱠᱟ ᱵᱚᱸᱜᱟ ᱵᱩᱨᱩᱭᱟ
ᱴᱷᱤᱠ ᱴᱷᱤᱠ ᱴᱷᱤᱠ ᱟᱫᱚ ᱚᱱᱮ ᱚᱲᱟᱜ ᱥᱚᱨᱦᱟᱭ ᱠᱚᱦᱚᱸ ᱦᱩᱭ ᱫᱚ ᱦᱩᱭᱩᱜ ᱜᱮᱭᱟ ᱚᱱᱮ ᱚᱱᱠᱟ ᱾ ᱦᱮᱸ ᱴᱷᱤᱠ ᱮᱢ ᱞᱟᱹᱭ ᱠᱟᱜ
ᱦᱩᱸ ᱾
ᱟᱞᱤᱧᱤᱟᱜ ᱫᱤᱥᱚᱢ ᱥᱮᱫ ᱫᱚ ᱱᱚᱜ-ᱚᱭ ᱫᱟᱸᱥᱟᱭ